ᱦᱮᱸ ᱟᱸᱡᱚᱢᱚᱜ ᱠᱟᱱᱟ
ᱦᱮᱸ ᱟᱸᱡᱚᱢᱚᱜ ᱠᱟᱱᱟ ᱥᱮ ᱪᱮᱫ ᱠᱚ ᱪᱤᱠᱟᱹ ᱵᱟᱲᱟ ᱦᱩᱭᱩᱜ ᱠᱟᱱᱟ ᱱᱤᱭᱟᱹ ᱜᱷᱟᱹᱲᱤᱜ ᱫᱚ
ᱪᱮᱜ ᱦᱚᱸ ᱵᱟᱝᱜᱮ ᱚᱱᱮ ᱞᱮᱟᱢᱤᱧ ᱡᱚᱢ ᱠᱟᱛᱮ ᱫᱩᱲᱩᱵ ᱵᱟᱲᱟᱜ ᱜᱮ ᱟᱨ ᱦᱮᱸ ᱴᱟᱥ ᱠᱚ ᱧᱟᱢ ᱠᱟᱱᱟ ᱟᱫᱚ ᱚᱱᱟ ᱠᱚᱜᱮ ᱯᱩᱨᱟᱹᱣ ᱵᱟᱲᱟ ᱦᱩᱭᱩᱜ ᱠᱟᱱᱟ ᱧᱮᱞ ᱫᱟᱭ ᱛᱤᱱᱟᱜ ᱧᱤᱫᱟᱹ ᱦᱟᱹᱵᱤᱡ ᱡᱩᱫᱤ ᱯᱩᱨᱟᱹᱜ ᱠᱟᱱᱟ ᱟᱨ ᱵᱟᱝᱠᱷᱟᱱ ᱜᱟᱯᱟ ᱵᱚ ᱞᱮᱭ ᱟ ᱟᱫᱚ ᱮᱱᱛᱮ ᱨᱮᱦᱚᱸ ᱵᱚᱞᱮ ᱱᱤᱛᱚᱜ ᱵᱮᱸᱜᱮᱫ ᱵᱟᱲᱟᱣᱠᱟᱫ ᱜᱮᱭᱟ ᱵᱚᱱ ᱟᱭᱢᱟ ᱦᱚᱲ ᱜᱟᱱ ᱥᱮ ᱟᱫᱚ ᱚᱱᱟ ᱞᱟᱹᱜᱤᱫ ᱤᱧ ᱢᱮᱱᱮᱫ ᱠᱟᱱᱟ ᱛᱷᱚᱲᱟ ᱜᱟᱱ ᱤᱧ ᱦᱚᱸᱧ ᱵᱮᱸᱜᱮᱫ ᱞᱮᱜᱮ ᱾
ᱦᱩᱸ ᱦᱩᱸ ᱟᱫᱚ ᱧᱤᱫᱟᱹ ᱢᱟ ᱧᱤᱫᱟᱹᱭᱮᱱ ᱜᱮᱭᱟ ᱟᱹᱰᱤ ᱩᱛᱟᱹᱨ ᱜᱮ ᱦᱚᱸᱥᱮ ᱾
ᱦᱮᱸ ᱦᱮᱸ ᱧᱤᱫᱟᱹ ᱫᱚ ᱟᱹᱰᱤ ᱩᱛᱟᱹᱨ ᱜᱮ ᱧᱤᱫᱟᱹᱭᱮᱱᱟ ᱾
ᱦᱮᱸ ᱟᱫᱚ ᱱᱤᱡᱮᱨᱟᱜ ᱦᱚᱲᱢᱚ ᱦᱚᱸ ᱧᱮᱞ ᱦᱩᱭᱩᱜᱼᱟ ᱛᱚ ᱧᱤᱫᱟᱹ ᱵᱮᱸᱜᱮᱫ ᱠᱟᱛᱮ ᱦᱚᱸ ᱵᱟᱝ ᱦᱩᱭᱩᱜᱼᱟ ᱦᱮ ᱸᱵᱟᱝ ᱾
ᱵᱟᱝ ᱦᱩᱭᱩᱜᱼᱟ ᱦᱮᱸ ᱦᱮᱸ ᱵᱟᱝ ᱦᱩᱭᱩᱜᱼᱟ ᱧᱤᱫᱟᱹ ᱟᱹᱰᱤ ᱟᱹᱰᱤ ᱜᱷᱟᱹᱲᱤᱜ ᱵᱮᱸᱜᱮᱫ ᱞᱮ ᱨᱮᱦᱚᱸ ᱵᱟᱝ ᱦᱩᱭᱩᱜᱼᱟ ᱱᱚᱛᱮ ᱵᱷᱳᱨ ᱠᱷᱚᱱ ᱵᱚᱨᱪᱚᱝ ᱵᱮᱨᱮᱛ ᱠᱟᱛᱮᱜ ᱠᱟᱹᱢᱤ ᱞᱮᱠᱷᱟᱡ ᱵᱚᱨᱪᱚᱢ ᱜᱟᱱᱚᱜᱼᱟ ᱦᱮᱸᱥᱮ ᱾
ᱚᱱᱟ ᱢᱟ ᱵᱷᱟᱜ ᱜᱮ ᱚᱱᱟ ᱵᱷᱳᱨ ᱠᱦᱚᱱ ᱠᱟᱹᱢᱤᱢ ᱫᱟᱲᱮᱭᱟᱜ ᱠᱷᱟᱱ ᱥᱮ ᱵᱷᱳ ᱨᱮ ᱫᱟᱲᱮᱭᱟᱜ ᱠᱷᱟᱱ ᱚᱱᱟ ᱢᱟ ᱟᱹᱰᱤ ᱵᱷᱟᱞᱤ ᱜᱮ ᱡᱤᱱᱤᱥ ᱞᱮᱠᱟᱱᱟᱜ ᱦᱮᱸ ᱵᱟᱝ ᱥᱮ ᱾
ᱦᱮᱸ ᱾
ᱨᱮᱦᱚᱸ ᱛᱟᱣ ᱧᱤᱫᱟᱹ ᱫᱚ ᱟᱰᱤ ᱦᱚᱲᱜᱮᱠᱚ ᱵᱮᱸᱜᱮᱫ ᱜᱮᱭᱟ ᱛᱚ ᱦᱮᱸ ᱥᱮ ᱾
ᱵᱮᱸ ᱵᱮᱸᱜᱮᱫ ᱜᱮᱭᱟ ᱠᱚ ᱟᱫᱚ ᱤᱧ ᱫᱩᱧ ᱢᱮᱱᱟ ᱵᱚᱞᱮ ᱧᱤᱫᱟᱹ ᱫᱚ ᱛᱤᱱᱟᱹᱜ ᱵᱚᱞᱮ ᱡᱟᱹᱯᱤᱜ ᱦᱩᱭᱩᱜᱼᱟ ᱩᱥᱟᱹᱨᱟ ᱩᱱᱟᱹᱜ ᱜᱮ ᱵᱷᱟᱹᱞᱤ ᱦᱩᱭᱩᱜᱼᱟ ᱾ ᱱᱚᱛᱮ ᱧᱤᱫᱟᱹ ᱡᱩᱫᱤ ᱩᱥᱟᱹᱨᱟ ᱡᱟᱯᱤᱜ ᱦᱩᱭᱩᱜ ᱠᱟᱱᱟ ᱛᱚᱵᱮ ᱱᱚᱛᱮ ᱥᱮᱛᱟᱜ ᱠᱷᱚᱡ ᱵᱷᱳᱨ ᱠᱷᱚᱡ ᱮᱢ ᱵᱮᱨᱮᱜ ᱫᱟᱲᱮᱭᱟᱜᱼᱟ ᱦᱮᱸᱥᱮ ᱟᱨ ᱵᱚᱞᱮ ᱢᱚᱸᱡᱽ ᱦᱚᱸ ᱟᱹᱭᱠᱟᱹᱜᱼᱟ ᱥᱮᱛᱟᱜ ᱛᱮ ᱵᱤᱨᱤᱫ ᱫᱚ ᱛᱷᱚᱲᱟ ᱵᱚᱞᱮ ᱞᱟᱸᱜᱟ ᱵᱟᱝ ᱵᱩᱡᱟᱹᱜᱼᱟ ᱟᱞᱚᱥ ᱵᱟᱝ ᱵᱩᱡᱟᱹᱜᱼᱟ ᱟᱨ ᱵᱟ ᱵᱟᱠᱷᱟᱡ ᱛᱤᱱᱟᱹᱜ ᱵᱚᱞᱮ, ᱵᱚᱞᱮ ᱵᱚᱱ ᱡᱟᱹᱯᱤᱜ-ᱟ ᱵᱚᱞᱮ ᱟᱭᱢᱟ ᱤᱭᱟᱹ ᱠᱟᱛᱮ, ᱵᱤᱞᱚᱢ ᱠᱟᱛᱮᱜ ᱩᱱᱟᱹᱜ ᱥᱮᱛᱟᱜ ᱵᱮᱨᱤᱜ ᱨᱮᱵᱚᱱ ᱵᱤᱞᱚᱢᱚᱜ ᱛᱟᱦᱮᱱᱟ ᱦᱮᱸᱥᱮ, ᱟᱨ ᱥᱮᱛᱟᱜ ᱡᱩᱫᱤ ᱵᱤᱞᱚᱢ ᱛᱮᱵᱚᱱ ᱵᱮᱨᱤᱜ ᱠᱟᱱ ᱠᱷᱟᱱ ᱛᱚᱵᱮ ᱟᱹᱰᱤ ᱟᱥᱠᱮᱛ ᱜᱮ ᱵᱩᱡᱷᱟᱹᱜᱼᱟ ᱱᱟᱦᱟᱜ ᱟᱨ ᱦᱚᱲᱢᱚ ᱠᱚᱦᱚᱸ ᱯᱷᱤᱨᱤ ᱵᱟᱭ ᱵᱩᱡᱩᱜᱼᱟ ᱾
ᱦᱮᱸ ᱦᱮᱸ ᱦᱮᱸ ᱵᱟᱭ ᱵᱩᱡᱷᱟᱹᱜᱼᱟ ᱾
ᱠᱚᱦᱚᱢ ᱵᱟᱝ ᱥᱟᱱᱟᱢᱟ ᱟᱨ ᱡᱩᱫᱤ ᱩᱥ ᱩᱥᱟᱹᱨᱟ ᱵᱚᱱ ᱡᱟᱯᱤᱜ ᱮᱫ ᱠᱟᱱᱟ ᱟᱨ ᱱᱟᱛᱮ ᱩᱥᱟᱹᱨᱟ ᱵᱚᱱ ᱵᱮᱨᱮᱫᱚᱜ ᱠᱟᱱ ᱠᱷᱟᱱ ᱫᱚ ᱥᱟᱱᱟᱢᱟᱜ ᱵᱚᱞᱮ ᱱᱤᱦᱟᱹᱛᱤ ᱵᱚᱞᱮ ᱥᱳᱢᱳᱭ ᱵᱚᱱ ᱮᱢ ᱫᱟᱲᱮᱭᱟᱜᱼᱟ
ᱦᱩᱸ ᱦᱮᱸ ᱟᱫᱚ ᱥᱮᱛᱟᱜ ᱧᱚᱜ ᱨᱮ ᱵᱮᱨᱮᱫ ᱞᱮᱱᱠᱷᱟᱱ ᱫᱚ ᱢᱚᱱᱮ ᱦᱚᱸᱛᱮ ᱦᱚᱸ ᱢᱚᱱᱮ ᱦᱩᱭᱩᱜᱼᱟ ᱮᱸ ᱡᱮ ᱟᱹᱰᱤ ᱢᱟᱨᱟᱝ ᱛᱮᱦᱮᱧ ᱫᱚ ᱫᱤᱱ ᱠᱟᱱᱟ ᱛᱟᱨᱯᱚᱨ ᱮᱸ ᱟᱹᱰᱤ ᱠᱤᱪᱷᱩᱧ ᱠᱟᱹᱢᱤ ᱫᱟᱲᱮᱭᱟᱜᱼᱟ ᱥᱮ ᱟᱹᱰᱤ ᱠᱤᱪᱷᱩ ᱠᱟᱹᱢᱤ ᱠᱩᱧ ᱥᱟᱢᱴᱟᱣ ᱜᱚᱫᱟ ᱦᱮᱸ ᱵᱟᱝ ᱥᱮ ᱟᱨ ᱵᱮᱲᱟ ᱠᱟᱛᱮ
ᱤᱭᱟᱹ ᱥᱤᱛᱩᱝᱚᱜ ᱥᱟᱶᱛᱮ ᱵᱚᱞᱮ ᱟᱫᱚ ᱡᱤᱨᱟᱹᱜ ᱟᱵᱚᱱ ᱤᱱᱟᱹ ᱫᱚ ᱵᱷᱚᱨ ᱨᱮ ᱵᱮᱨᱮᱫ ᱦᱩᱭ ᱞᱮᱱ ᱠᱷᱟᱡ ᱫᱚ
ᱦᱮᱸ ᱟᱨ ᱵᱮᱲᱟ ᱠᱟᱛᱮ ᱵᱮᱨᱮᱜ ᱞᱮᱱ ᱠᱷᱟᱱ ᱢᱟ ᱵᱮᱨᱮᱫ ᱵᱮᱨᱮᱫ ᱛᱮᱜᱮ ᱡᱩᱫᱤ ᱵᱮᱲᱟᱭ ᱨᱟᱠᱟᱵ ᱮᱱᱟᱭ ᱟᱹᱰᱤ ᱢᱟᱨᱟᱝ ᱟᱫᱚ ᱩᱱ ᱫᱚ ᱢᱚᱱᱮ ᱦᱩᱭᱩᱜᱭᱼᱟ ᱡᱮ ᱛᱮᱦᱮᱧ ᱫᱚ ᱟᱹᱰᱤ ᱩᱛᱟᱹᱨ ᱵᱮᱲᱟᱭᱮᱱᱟ ᱟᱫᱚ ᱪᱮᱫ ᱦᱚᱸ ᱵᱟᱹᱧ ᱠᱟᱹᱢᱤᱭᱟ, ᱛᱮᱦᱤᱧ ᱫᱚ ᱵᱟᱝ ᱜᱟᱯᱟᱧ ᱠᱟᱹᱢᱤᱭᱟ ᱚᱱᱠᱟᱟᱜ ᱜᱮ ᱢᱚᱱᱮ ᱦᱩᱭᱩᱜᱼᱟ ᱥᱮ ᱾
ᱦᱳᱭ ᱦᱳᱭ ᱚᱱᱮ ᱠᱚ ᱢᱮᱱ ᱞᱮᱠᱟ ᱵᱚᱞᱮ ᱵᱮᱲᱟ ᱨᱟᱠᱟᱵ ᱠᱟᱛᱮ ᱡᱩᱫᱤ ᱵᱮᱨᱮᱫ ᱦᱩᱭ ᱮᱱᱟ ᱛᱚᱠᱷᱟᱱ ᱫᱚ ᱵᱚᱞᱮ ᱚᱱᱟ ᱥᱮᱛᱟᱜ ᱣᱟᱞᱟ ᱦᱚᱭ ᱡᱟᱦᱟᱸ ᱠᱟᱱᱟ ᱚᱱᱟ ᱵᱟᱵᱚᱱ ᱥᱟᱦᱮᱫ ᱟᱫᱮᱨ ᱫᱟᱲᱮᱭᱟᱜ ᱠᱷᱟᱡ ᱦᱚᱲᱢᱚ ᱠᱚ ᱵᱚᱞᱮ ᱛᱷᱚᱲᱟ ᱵᱷᱟᱨᱤ ᱵᱷᱟᱨᱤ ᱧᱚᱜ ᱵᱩᱡᱩᱜᱼᱟ ᱵᱟᱝ ᱟᱨ ᱥᱮᱛᱟᱜ ᱵᱮᱨᱮᱫ ᱠᱟᱛ ᱛᱮ ᱚᱱᱟ ᱡᱟᱦᱟᱸ ᱟᱵᱚ ᱟᱵᱚ ᱦᱚᱲ ᱞᱟᱹᱜᱤᱫ ᱟᱵᱚ ᱥᱟᱱᱛᱟᱞ ᱞᱟᱹᱜᱤᱫ ᱡᱟᱦᱟᱸ ᱯᱨᱟᱠᱨᱤᱛᱤᱠ ᱵᱚᱞᱮ ᱫᱟᱨᱮ, ᱱᱟᱹᱲᱤ, ᱦᱚᱭ, ᱦᱟᱥᱟ ᱱᱚᱣᱟ ᱠᱚ ᱡᱚᱵ ᱵᱚᱞᱮ ᱵᱚᱱ ᱥᱸᱟᱦᱮᱫ ᱟᱫᱮᱨ ᱞᱮᱠᱷᱟ ᱥᱮ ᱮᱠᱷᱮᱱ ᱡᱟᱸᱜᱟ ᱛᱮᱵᱚᱱ ᱞᱮᱵᱮᱫ ᱞᱮᱠᱷᱟᱡ ᱵᱚᱞᱮ ᱦᱚᱲᱢᱚᱨᱮ ᱟᱹᱰᱤ ᱢᱚᱡᱽ ᱜᱮ ᱵᱩᱡᱟᱹᱜᱼᱟ, ᱨᱟᱣᱟᱞ ᱜᱮ ᱵᱚᱞᱮ ᱵᱩᱡᱷᱩᱜᱼᱟ ᱵᱚᱞᱮ ᱥᱟᱱᱟᱢ ᱨᱮ ᱵᱚᱞᱮ ᱢᱚᱡᱽ ᱜᱮ ᱢᱚᱱᱮ ᱠᱚ ᱞᱟᱜᱟᱜᱼᱟ ᱦᱮᱸᱥᱮ ᱵᱟᱝ ᱾ ᱟᱨ ᱥᱮᱛᱟᱜ ᱵᱮᱨᱮᱫ ᱠᱟᱛᱮ ᱦᱚᱸ ᱵᱚᱞᱮ ᱡᱤᱭᱟᱹᱲ ᱜᱮ ᱵᱩᱡᱷᱟᱹᱜᱼᱟ ᱟᱨ ᱱᱮᱛᱟᱨ ᱫᱚ ᱪᱮᱫ ᱦᱩᱭᱱᱟ ᱵᱚᱞᱮ ᱚᱸᱰᱮ ᱡᱟᱦᱟᱱᱟᱜ ᱡᱟᱦᱱᱟᱜ ᱫᱟᱨᱮ ᱠᱟᱱ ᱵᱟᱦᱟ ᱠᱟᱱ ᱡᱩᱫᱤ ᱵᱟᱦᱟ ᱠᱟᱱᱟ ᱟᱨ ᱚᱱᱟ ᱠᱚ ᱡᱩᱫᱤ ᱵᱚᱱ ᱥᱚ ᱠᱮᱫᱟ ᱥᱟᱦᱮᱮᱫ ᱟᱫᱮᱨ ᱠᱮᱫᱟ ᱵᱚᱱ ᱯᱳᱨ ᱨᱮ ᱵᱮᱨᱮᱫ ᱠᱟᱛᱮ ᱫᱟᱬᱟᱵᱲᱟ ᱧᱚᱜ ᱠᱟᱛᱮ ᱛᱚ ᱟᱨᱦᱚᱸ ᱵᱷᱟᱜᱮ ᱵᱩᱡᱷᱟᱹᱜᱼᱟ᱾ ᱵᱚᱞᱮ ᱮᱠᱫᱚᱢ ᱵᱚᱦᱚᱜ ᱪᱮᱫ ᱤᱧ ᱢᱮᱱᱟ ᱵᱚᱦᱚᱜ ᱦᱟᱛ ᱦᱟᱛᱟᱝ ᱠᱚ ᱵᱩᱫᱽᱫᱷᱤ ᱠᱚ ᱵᱚᱞᱮ ᱮᱠᱫᱚᱢ ᱯᱷᱨᱮᱥ ᱜᱮ ᱵᱟᱝ ᱵᱚᱞᱮ ᱡᱟᱦᱟᱱᱟᱜ ᱠᱟᱹᱢᱤ ᱠᱚᱨᱮ ᱦᱚᱸ ᱢᱚᱱᱮ ᱞᱟᱜᱟᱜᱼᱟ ᱟᱨ ᱡᱟᱦᱟᱱᱟᱜ ᱠᱟᱹᱢᱤ ᱦᱚᱸ ᱵᱚᱞᱮ ᱮᱠᱫᱚᱢ ᱨᱟᱹᱥᱠᱟᱹ ᱟᱛᱮ ᱵᱚᱱ ᱠᱟᱹᱢᱤᱭᱟ᱾ ᱟᱨ ᱵᱮᱲᱟ ᱨᱟᱠᱟᱵ ᱠᱟᱛᱮ ᱵᱚᱱ ᱵᱮᱨᱮᱫ ᱠᱟᱱ ᱠᱷᱟᱱ ᱱᱟᱦᱟᱜ ᱟᱹᱰᱤ ᱟᱥᱠᱤᱛ ᱵᱚᱱ ᱵᱩᱡᱷᱟᱹᱣᱟ ᱱᱟᱦᱟᱜ ᱮᱠᱫᱚᱢ ᱥᱟᱱᱟᱢᱟᱜ ᱨᱮᱜᱮ ᱤᱧ ᱫᱚ ᱵᱟᱝ ᱜᱚ ᱤᱧ ᱫᱚ ᱚᱦᱚᱤᱧ ᱠᱟᱹᱢᱤ ᱠᱮᱭᱟ ᱵᱟᱝ ᱾ ᱞᱟᱝᱜᱟ ᱜᱤᱧ ᱵᱩᱡᱷᱦᱫ-ᱟ᱾ ᱟᱫᱚ ᱚᱱᱟᱛᱮ ᱜᱚ-ᱵᱟᱵᱟ ᱦᱚᱸᱠᱚ ᱮᱜᱮᱨ ᱵᱚᱱ ᱛᱟᱦᱮᱱᱟ᱾ ᱵᱮᱲᱟ ᱨᱟᱠᱟᱵ ᱦᱟᱹᱵᱤᱡ ᱮᱢ ᱜᱤᱛᱤᱡ ᱠᱚᱜ ᱠᱷᱟᱱ ᱫᱚ ᱪᱮᱫ ᱮᱢ ᱠᱟᱹᱢᱤᱭᱟ ᱴᱷᱤᱠ ᱜᱮᱠᱚ ᱢᱮᱱᱫᱟ᱾ ᱜᱚ ᱵᱟᱵᱟ ᱦᱚᱸ ᱠᱳᱱᱚ ᱵᱟᱹᱲᱤᱡ ᱫᱚ ᱵᱟᱠᱚ ᱢᱮᱛᱟ ᱵᱚᱱ ᱠᱟᱱᱟ ᱥᱮ ᱾
ᱵᱟᱝ ᱵᱟᱝ ᱩᱱᱠᱩ ᱫᱚ ᱵᱟᱹᱲᱤᱡ ᱫᱚ ᱵᱟᱠᱚ ᱢᱮᱱᱫᱟ, ᱟᱨ ᱵᱟᱹᱲᱤᱡ ᱫᱚ ᱵᱟᱠᱚ ᱞᱟᱹᱭ ᱜᱮᱭᱟ ᱛᱤᱥ ᱨᱮᱦᱚᱸ ᱦᱮᱸ ᱥᱮ ᱟᱫᱚ ᱟᱵ ᱱᱤᱡᱮ ᱱᱤᱡᱮ ᱛᱮᱜᱮ ᱚᱱᱠᱟ ᱟᱨᱠᱤ ᱡᱩᱫᱤ ᱵᱟ ᱵᱚᱱ ᱵᱮᱨᱮᱫᱼᱟ ᱥᱮ ᱵᱟᱵᱚᱱ ᱠᱟᱹᱢᱤᱭᱟ ᱟᱫᱚ ᱟᱵᱚᱦᱚᱸ ᱛᱤᱥ ᱵᱚᱱ ᱪᱮᱫ ᱡᱚᱝᱱᱟᱜᱼᱟ ᱚᱱᱠᱟᱱ ᱞᱮᱠᱟᱱ ᱠᱟᱹᱢᱤ ᱠᱚᱦᱚᱸ ᱦᱮ ᱵᱟᱝ ᱥᱮ ᱾
ᱦᱳᱭ ᱦᱳᱭ ᱦᱳᱭᱳᱭ ᱟᱹᱰᱤ ᱵᱷᱟᱹᱜᱤ ᱠᱟᱛᱷᱟ ᱦᱳᱭ ᱾
ᱦᱮᱸ ᱮᱱᱛᱮ ᱚᱲᱟᱜ ᱦᱚᱲ ᱥᱟᱛᱮ ᱜᱚᱼᱵᱟᱵᱟ ᱠᱚ ᱥᱟᱶᱛᱟᱟᱠᱚ ᱥᱟᱛᱮ ᱡᱟᱦᱟᱸᱠ ᱜᱮ ᱠᱤ ᱠᱟᱢᱤ ᱠᱚ ᱦᱮᱸ ᱥᱮ ᱩᱱᱠᱩ ᱠᱟᱹᱢᱤ ᱜᱚᱲᱚ ᱵᱟᱲᱟ ᱞᱮᱠᱟᱛᱮ ᱡᱟᱦᱟᱸ ᱞᱮᱠᱟ ᱜᱮᱵᱚᱱ ᱪᱮᱫ ᱡᱚᱝᱱᱟᱜᱼᱟ ᱠᱟᱹᱢᱤ ᱠᱚ ᱟᱵᱚ ᱦᱚᱸ ᱾ ᱮᱸ ᱚᱱᱟ ᱠᱟᱹᱢᱤ ᱛᱮᱜᱮ ᱡᱟᱦᱱᱟᱜ ᱟᱵᱚ ᱦᱚᱸ ᱥᱚᱞᱦᱮ ᱧᱚᱜ ᱛᱮ ᱠᱟᱹᱡ ᱮ ᱢᱟᱱᱮ ᱟᱱᱟᱴ ᱵᱟᱝ ᱵᱩᱡᱷᱟᱹᱜᱼᱟ ᱠᱟᱹᱢᱤ ᱠᱚᱛᱮ ᱦᱮ ᱵᱟᱝ ᱥᱮ ᱾
ᱦᱳᱭ ᱦᱳᱭ ᱟᱨ ᱵᱚᱞᱮ ᱪᱮᱫ ᱠᱟᱱᱟ ᱵᱚᱞᱮ ᱜᱚ ᱵᱟᱵᱟ ᱥᱟᱶ ᱵᱚᱱ ᱠᱟᱹᱢᱤ ᱠᱷᱟᱡ ᱫᱚ ᱵᱚᱞᱮ ᱛᱷᱚᱲᱟ ᱵᱚᱞᱮ ᱟᱹᱠᱤᱞ ᱵᱩᱫᱽᱫᱷᱤ ᱦᱚᱸ ᱦᱩᱭᱩᱜ ᱟᱵᱚᱱᱟ ᱟᱨ ᱵᱞᱮ ᱛᱷᱚᱲᱟ ᱜᱚᱲᱚ ᱦᱚᱸ ᱜᱚᱼ ᱵᱟᱵᱟᱣᱟᱜ ᱦᱩᱭᱩᱜᱼᱟ, ᱟᱨ ᱵᱚᱞᱮ ᱟᱵᱚ ᱦᱚᱸ ᱵᱚᱞᱮ ᱵᱚᱱ ᱪᱮᱫᱚᱜᱼᱟ ᱦᱮᱸ ᱥᱮ ᱾ ᱟᱨ ᱵᱚᱞᱮ ᱜᱚᱼᱵᱟᱵᱟ ᱦᱚᱸ ᱨᱟᱹᱥᱠᱟᱹ ᱠᱚ ᱵᱩᱡᱷᱟᱹᱣᱟ ᱠᱤ ᱵᱟᱝᱢᱟ ᱵᱚᱞᱮ ᱜᱤᱫᱽᱨᱟᱹᱧ ᱠᱤᱞ ᱠᱟᱱᱟ ᱟᱨᱚᱞᱮ ᱢᱚᱸᱡᱽ ᱰᱟᱦᱟᱨ ᱛᱮ ᱦᱤᱡᱩᱜ ᱠᱟᱱᱟ ᱵᱚᱞᱮ ᱤᱧᱤᱧ ᱪᱮᱫ ᱞᱮᱠᱟᱧ ᱵᱟᱛᱞᱟᱣᱟᱭ ᱠᱟᱱᱟ ᱵᱚᱞᱮ ᱚᱱᱠᱟᱭ ᱟᱸᱡᱚᱢᱮᱫ ᱠᱟᱱ ᱜᱮᱭᱟ ᱵᱟᱝ ᱥᱮ ᱾
ᱦᱮᱸ ᱦᱮᱸ ᱾
ᱦᱩᱸ ᱢᱤᱫᱴᱮᱡ ᱠᱟᱱᱟ ᱵᱚᱞᱮ ᱢᱤᱫᱴᱮᱱ ᱦᱩᱫᱤᱥᱟᱱ ᱠᱟᱛᱷᱟ ᱠᱟᱱᱟ ᱵᱚᱞᱮ, ᱢᱤᱫ ᱵᱟᱨ ᱜᱤᱫᱽᱨᱟᱹ ᱚᱱᱠᱟ ᱵᱚᱱᱳ ᱠᱟᱱᱟ ᱵᱚᱞᱮ ᱵᱚᱱ ᱚᱞᱚᱜ ᱯᱟᱲᱦᱟᱜ ᱠᱟᱱ ᱠᱷᱟᱱ ᱫᱚ ᱵᱚᱞᱮ ᱚᱲᱟᱜ ᱠᱚᱨᱮᱱᱟᱜ ᱠᱟᱹᱢᱤ ᱠᱚᱫᱚ ᱱᱟᱦᱟᱜ ᱟᱸᱴ ᱜᱮᱵᱚᱱ ᱵᱩᱡᱷᱟᱹᱣᱟ ᱵᱟᱝ ᱥᱮ ᱵᱚᱞᱮ ᱡᱟᱦᱟᱱᱟᱜ ᱮ ᱵᱚᱞᱮ ᱠᱚ ᱟᱹᱪᱩ ᱵᱚᱱᱟ ᱟᱫᱚ ᱵᱚᱞᱮ ᱵᱟᱹᱧ ᱜᱮᱵᱚᱱ ᱨᱚᱲᱟ, ᱵᱚᱞᱮ ᱚᱱᱟ ᱫᱚᱧ ᱚᱦᱚ ᱠᱮᱭᱟ ᱥᱮ ᱤᱧ ᱫᱚ ᱚᱱᱟ ᱫᱚ ᱵᱟᱹᱧ ᱠᱟᱹᱢᱤ ᱠᱮᱭᱟ ᱤᱧ ᱫᱚ ᱵᱟᱹᱧ ᱠᱟᱹᱢᱤᱭᱟ ᱾ ᱵᱟᱵᱚᱱ ᱢᱮᱱ ᱛᱟᱦᱮᱱᱟ ᱚᱝᱠᱟ ᱢᱮᱱ ᱛᱟᱦᱮᱱ ᱜᱮᱭᱟᱵᱚᱱ ᱥᱮ ᱾ ᱦᱮᱸ ᱟᱨᱦᱚᱸ ᱪᱮᱫ ᱦᱩᱭᱩᱜ ᱠᱟᱱᱟ